ᱟᱸᱛ ᱾
ᱦᱮᱞᱳ
ᱩᱸᱜ ᱦᱩᱸ ᱡᱚᱦᱟᱨ ᱜᱮ
ᱦᱳᱭ ᱡᱚᱦᱟᱨ ᱜᱮ ᱾ ᱨᱚᱲ ᱠᱚ ᱟᱸᱡᱚᱢᱚᱜ ᱠᱟᱱ ᱛᱟᱹᱞᱤᱧᱟ?
ᱦᱩᱸ ᱦᱩᱸ ᱴᱷᱤᱠ ᱜᱮ ᱨᱚᱲ ᱫᱚ ᱟᱸᱡᱚᱢᱚᱜ ᱠᱟᱱ ᱛᱟᱵᱤᱱᱟ᱾
ᱮᱸ ᱟᱸᱪᱪᱷᱟ ᱟᱸᱪᱪᱷᱟ ᱾ ᱦᱮᱸ ᱛᱚ ᱵᱟᱲᱤᱡ ᱾
ᱦᱮᱸ ᱫᱟᱜ ᱫᱚ ᱫᱟᱜ ᱵᱟᱲᱟᱭ ᱫᱟᱭ ᱥᱮ
ᱟᱞᱮᱥᱮᱫ ᱫᱚ ᱦᱟᱸᱜ ᱛᱚ ᱦᱚᱞᱟ ᱠᱷᱚᱱᱟᱜ ᱫᱚ ᱟᱹᱰᱤ ᱫᱟᱜ ᱡᱟᱹᱲᱤ ᱠᱟᱱᱟ ᱩᱱᱫᱤᱱ ᱫᱚ ᱚᱱᱠᱟ ᱞᱮᱠᱟ ᱫᱟᱜ ᱡᱟᱹᱲᱤᱜ ᱠᱟᱱᱟ ᱩᱱᱫᱤᱱ ᱫᱚ ᱚᱱᱠᱟ ᱞᱮᱠᱟ ᱵᱟᱝ ᱧᱮᱞᱚᱜ ᱠᱟᱱ ᱛᱟᱦᱮᱱᱟ ᱢᱮᱱᱠᱷᱟᱱ ᱦᱚᱞᱟ ᱠᱷᱚᱡ ᱫᱚ ᱵᱷᱟᱴᱟᱢᱩᱴᱤ ᱵᱷᱟᱜᱮ ᱜᱮ ᱫᱟᱜ ᱡᱟᱹᱲᱤᱭᱮᱫᱟᱭ᱾ ᱚᱱᱛᱮ ᱜᱮ?
ᱟᱞᱮ ᱥᱮᱫ ᱦᱚᱸ ᱵᱷᱟᱜᱮ ᱜᱮ ᱫᱟᱜ ᱫᱚ ᱫᱟᱜ ᱫᱟᱭ ᱛᱮᱦᱮᱧ ᱥᱮᱛᱟᱜ ᱠᱷᱚᱱᱟᱜ ᱜᱮ ᱢᱟᱱᱮ ᱥᱟᱲᱮ ᱛᱤᱱᱴᱟ ᱥᱮᱫ ᱠᱷᱚᱱᱟᱜ ᱜᱮ ᱫᱟᱜ ᱮ ᱟᱨᱟᱢᱵᱚ ᱟᱠᱟᱫᱟ ᱱᱤᱛ ᱫᱷᱟᱹᱵᱤᱡ ᱦᱚᱸ ᱫᱟᱜ ᱮᱜ ᱜᱮᱭᱟᱭ᱾
ᱟᱪᱪᱷᱟ ᱟᱪᱪᱷᱟ ᱢᱟᱱᱮ ᱟᱞᱮᱥᱮᱫ ᱫᱚ ᱟᱨᱠᱤ ᱟᱥᱟᱲ ᱵᱚᱸᱜᱟ ᱪᱮᱫ ᱪᱠᱟᱹ ᱫᱟᱜ ᱡᱟᱹᱲᱤᱭᱟᱭ ᱞᱟᱦᱟᱛᱮ ᱪᱮᱫᱠᱟ ᱫᱟᱜ ᱡᱟᱹᱲᱤᱭ ᱠᱟᱱ ᱛᱟᱦᱮᱱᱟ ᱫᱚᱢᱮ ᱢᱮᱱᱠᱷᱟᱱ ᱚᱱᱠᱟ ᱫᱚ ᱵᱟᱭ ᱫᱟᱜ ᱡᱟᱹᱲᱤᱭᱟᱫᱟ ᱢᱮᱱᱠᱷᱟᱱ᱾ ᱦᱚᱞᱟ ᱠᱷᱚᱱᱟᱜ ᱫᱚ ᱢᱚᱴᱟ-ᱢᱩᱴᱤ ᱪᱟᱥ ᱞᱟᱜᱟᱣ ᱞᱮᱠᱟ ᱫᱟᱜ ᱡᱟᱹᱲᱤ ᱠᱟᱫᱟᱭ ᱾
ᱳ ᱟᱪᱪᱷᱟ ᱟᱪᱪᱷᱟ ᱦᱸ ᱛᱟᱦᱚᱞᱮ ᱨᱚᱦᱚᱭ ᱠᱚᱫᱚ ᱛᱤᱱᱟᱹᱜ ᱥᱟᱺᱜᱤᱧ ᱯᱮ ᱨᱚᱦᱚᱭ ᱤᱫᱤᱠᱟᱫᱟ ᱾
ᱨᱚᱦᱚᱭ ᱛᱚ ᱦᱟᱸᱜ ᱱᱮᱜ ᱮ ᱜᱮᱞᱮ ᱫᱷᱩᱨᱟᱹᱣ ᱟᱠᱟᱱᱟ ᱮᱠᱷᱚᱱ ᱫᱚ ᱦᱟᱸᱜ ᱥᱟᱺᱜᱤᱧ ᱧᱚᱜ ᱜᱮ ᱛᱟᱞᱮᱭᱟ ᱟᱯᱮᱭᱟᱜ ᱜᱮ?
ᱟᱞᱮᱭᱟᱜ ᱫᱚ ᱨᱚᱦᱚᱭ ᱠᱚᱫᱚ ᱱᱟᱜ ᱠᱷᱟᱱ ᱥᱟᱺᱜᱤᱧ ᱫᱚ ᱟᱹᱰᱤ ᱞᱮ ᱥᱟᱺᱜᱤᱧᱟ ᱟᱞᱮ ᱦᱚᱸ ᱵᱟᱹᱭᱦᱟᱹᱲ ᱠᱚᱜᱮᱞᱮ ᱨᱚᱦᱚᱭ ᱠᱟᱫᱟ ᱟ ᱢ ᱫᱟᱨᱮ ᱞᱮ ᱨᱚᱦᱚᱭᱟ ᱱᱚᱜᱼᱚᱭ ᱫᱟᱜ ᱮᱫᱟᱭ ᱱᱚᱣᱟ ᱛᱮ ᱱᱚᱣᱟ ᱫᱟᱜ ᱡᱩᱫᱤ ᱱᱟᱜ ᱠᱷᱟᱱ ᱛᱚᱢᱵᱟᱜᱼᱟ ᱛᱟᱦᱚᱞᱮ ᱱᱚᱣᱟ ᱛᱮᱜᱮ ᱞᱮ ᱨᱚᱦᱚᱭᱟ᱾
ᱟᱸᱪᱪᱷᱟ ᱟᱸᱪᱪᱷᱟ ᱛᱟᱦᱚᱞᱮ ᱟᱯᱮ ᱫᱚ ᱛᱤᱱᱟᱹᱜ ᱡᱚᱠᱷᱟ ᱯᱮ ᱪᱟᱥ ᱜᱮᱭᱟ ᱥᱮᱨᱢᱟ ᱨᱮ ᱢᱤᱫ ᱫᱷᱟᱣ ᱵᱟᱨ ᱫᱷᱟᱣ?
ᱟᱞᱮ ᱫᱚ ᱟᱞᱮ ᱱᱟᱠᱷᱟᱱ ᱪᱟᱥ ᱫᱚ ᱱᱚᱛᱮ ᱫᱚ ᱵᱟᱨ ᱫᱷᱟᱣ ᱫᱚ ᱵᱟᱞᱮ ᱪᱟᱥ ᱜᱮᱭᱟ ᱢᱤᱫ ᱫᱷᱟᱣ ᱜᱮᱞᱮ ᱪᱟᱥ ᱜᱮᱭᱟ ᱚᱱᱟ ᱦᱚᱸᱜ ᱥᱮᱨᱢᱟ ᱡᱟᱹᱲᱤ ᱤᱱᱟ ᱢᱟᱱᱮ ᱱᱤᱨᱵᱷᱚᱨ ᱪᱮᱛᱟᱱ ᱨᱮᱜᱮ ᱪᱟᱥ ᱫᱚ ᱦᱩᱭᱩᱜ ᱜᱮᱭᱟ ᱢᱤᱫ ᱫᱷᱟᱣ ᱡᱮᱦᱚᱸ᱾
ᱟᱸᱪᱪᱷᱟ ᱟᱸᱪᱪᱷᱟ ᱟᱞᱮ ᱦᱚᱸ ᱱᱚᱝᱠᱟ ᱞᱮᱠᱟ ᱜᱮ ᱦᱮᱸ ᱟᱞᱮ ᱦᱚᱸ ᱱᱚᱝᱠᱟ ᱜᱮ ᱡᱩᱫᱤᱭᱳ ᱥᱮᱨᱢᱟ ᱫᱟᱜ ᱡᱟᱹᱲᱤ ᱵᱷᱚᱨᱥᱟ ᱜᱮ ᱡᱩᱫᱤᱭᱳ ᱫᱟᱜ ᱟᱞᱮᱭᱟ ᱛᱟᱦᱚᱞᱮ ᱠᱷᱟᱱ ᱞᱮ ᱪᱟᱥ ᱜᱮᱭᱟ ᱵᱟᱠᱷᱟᱱ ᱫᱚ ᱵᱟᱝ ᱜᱮ᱾
ᱳ ᱟᱸᱪᱪᱷᱟ ᱟᱸᱪᱪᱷᱟ ᱾ ᱦᱩᱸ ᱟᱨ ᱛᱟᱦᱚᱞᱮ ᱚᱱᱛᱮ ᱫᱚ ᱢᱟᱱᱮ ᱪᱮᱫ ᱥᱚᱵᱡᱤ ᱠᱚᱯᱮ ᱪᱟᱥ ᱜᱮᱭᱟ?
ᱥᱚᱵᱡᱤ ᱫᱚᱦᱟᱸᱜ ᱟᱨᱠᱤ ᱚᱲᱟᱜ ᱨᱮ ᱡᱚᱢ ᱵᱟᱲᱟ ᱞᱟᱹᱜᱤᱫ ᱜᱮ ᱟᱨᱠᱤ ᱜᱮ ᱪᱟᱥ ᱵᱟᱲᱟᱭ ᱜᱮᱭᱟᱞᱮ ᱱᱚᱣᱟ ᱡᱷᱤᱸᱜᱟᱹ ᱠᱚ ᱠᱟᱨᱞᱟ, ᱠᱚ ᱦᱚᱛᱚᱫ, ᱵᱚᱨᱵᱚᱴᱤ, ᱠᱚᱯᱤ, ᱠᱚ ᱵᱮᱸᱜᱟᱲ ᱠᱚ ᱱᱚᱣᱟ ᱠᱚᱜᱮ ᱞᱮ
ᱚ ᱚ ᱟᱪᱪᱷᱟ ᱟᱪᱪᱷᱟ ᱟᱞᱮ ᱥᱮᱫ ᱫᱚ ᱦᱮᱸ ᱱᱤᱛᱫᱚ ᱢᱮᱱᱠᱷᱟᱱ ᱱᱤᱛ ᱫᱚ ᱵᱟᱲᱜᱮ ᱡᱷᱟᱲᱜᱮ ᱠᱚᱨᱮ ᱞᱮ ᱪᱟᱥ ᱟᱠᱟᱫ ᱜᱮᱭᱟ ᱵᱮᱸᱜᱟᱲ ᱠᱚ ᱢᱟᱹᱨᱤᱪ ᱠᱚ ᱠᱚᱸᱰᱷᱟ ᱠᱚ ᱚᱱᱟ ᱦᱚᱛᱚᱜ ᱠᱚᱜᱮ ᱟᱨ ᱡᱟᱦᱟᱸ ᱥᱤᱛᱩᱝ ᱫᱤᱱ ᱨᱟᱵᱟᱝ ᱫᱤᱱ ᱵᱚᱱ ᱪᱟᱥ ᱜᱮᱭᱟ ᱚᱱᱟ ᱠᱚᱫᱚ ᱩᱱᱟᱹᱜ ᱫᱚ ᱵᱟᱞᱮ ᱪᱟᱥ ᱜᱮᱭᱟ ᱟᱥᱚᱞᱚ ᱫᱟᱜ ᱨᱮᱱᱟᱜ ᱚᱥᱩᱵᱤᱫᱟ ᱠᱟᱹᱴᱤᱡ ᱦᱮᱱᱟᱜ ᱛᱟᱞᱮᱭᱟ ᱛᱚ ᱾ ᱥᱩᱵᱤᱫᱷᱟ ᱵᱟᱹᱱᱩᱜᱼᱟ ᱱᱤᱭᱟᱹ ᱠᱷᱟᱹᱛᱤᱨ ᱢᱟᱱᱮ ᱨᱟᱵᱟᱝ ᱨᱮᱫᱚ ᱩᱱᱟᱹᱜ ᱵᱟᱞᱮ ᱪᱟᱥ ᱜᱮᱭᱟ ᱾ ᱪᱟᱥ ᱫᱚᱞᱮ ᱪᱟᱥ ᱜᱮᱭᱟ ᱥᱩᱫᱩ ᱚᱲᱟᱜ ᱡᱚᱢ ᱞᱮᱠᱟᱜᱮ ᱟᱠᱷᱨᱤᱧ ᱞᱟᱹᱜᱤᱫ ᱫᱚ ᱵᱟᱝ ᱟᱨ ᱟᱠᱷᱨᱤᱧ ᱦᱚᱸ ᱟᱹᱰᱤ ᱥᱟᱹᱜᱤᱧ ᱵᱟᱡᱟᱨ ᱢᱮᱱᱟᱜ ᱛᱟᱞᱮᱭᱟ ᱛᱚ ᱟᱹᱰᱤ ᱥᱟᱹᱜᱤᱧ ᱨᱮ ᱵᱟᱡᱟᱨ ᱤᱱᱟᱹ ᱠᱷᱟᱹᱛᱤᱨ ᱩᱱᱟᱹᱜ ᱫᱚ ᱵᱟᱞᱮ ᱪᱟᱥ ᱜᱮᱭᱟ ᱟᱠᱷᱨᱤᱧ ᱞᱟᱹᱜᱤᱫ ᱫᱚ, ᱟᱯᱮ ᱫᱚ?
ᱚ ᱟᱪᱪᱷᱟ ᱡᱩᱫᱤ ᱯᱮ ᱪᱟᱥ ᱜᱮᱭᱟ ᱛᱟᱦᱚᱞᱮ ᱠᱷᱟᱱ ᱫᱚ ᱦᱟᱜ ᱟᱯᱮ ᱦᱚᱸ ᱱᱚᱝᱠᱟ ᱚᱲᱟᱜ ᱡᱚᱢ ᱥᱩᱢᱩᱝ ᱜᱮ᱾
ᱦᱚᱭ ᱦᱚᱭ ᱚᱲᱟᱜ ᱡᱚᱢ ᱥᱩᱢᱩᱝ ᱜᱮ ᱮᱢ ᱟᱠᱷᱨᱤᱧ ᱞᱟᱹᱜᱤᱫ ᱫᱚ ᱵᱟᱝ-ᱟ᱾
ᱟᱪᱪᱷᱟ ᱟᱨ ᱱᱚᱣᱟ ᱟᱨᱚ ᱛᱩᱲᱤ ᱛᱤᱞᱢᱤᱧ ᱠᱚ ᱪᱟᱥ ᱜᱮᱭᱟᱯᱮ ᱦᱩᱲᱩ ᱵᱟᱫ ᱠᱟᱛᱮᱫ?
ᱦᱮᱸ, ᱚᱱᱟ ᱫᱚ ᱱᱚᱜᱼᱚᱭ ᱡᱮ ᱱᱤᱛᱚᱜ ᱦᱩᱲᱩ ᱵᱚᱱ ᱨᱚᱦᱚᱭ ᱮᱫᱟ, ᱛᱟᱨᱯᱚᱨᱮ ᱚᱱᱟ ᱠᱚ ᱤᱨ ᱵᱟᱲᱟ ᱠᱟᱛᱮᱫ ᱜᱮ ᱱᱟᱝᱠᱷᱟᱱ ᱛᱩᱲᱤ ᱛᱤᱞᱢᱤᱧ ᱠᱚ ᱫᱚᱞᱮ ᱪᱟᱥ ᱜᱮᱭᱟ᱾
ᱟᱪᱪᱷᱟ ᱟᱪᱪᱷᱟ, ᱟᱹᱰᱤ ᱱᱟᱯᱟᱭ ᱛᱟᱦᱚᱞᱮ᱾ ᱟᱞᱮ ᱥᱮᱫ ᱫᱚ ᱦᱟᱸᱜ ᱱᱚᱣᱟ ᱛᱩᱲᱤ ᱛᱤᱱᱢᱤᱧ ᱠᱚᱫᱚ ᱪᱟᱥ ᱠᱚᱫᱚ ᱵᱟᱝ ᱦᱩᱭᱩᱜ ᱜᱮᱭᱟ, ᱱᱚᱣᱟ ᱦᱩᱲᱩ ᱜᱮ ᱚᱱᱠᱟ ᱞᱮᱠᱟ ᱫᱟᱜ ᱠᱚ ᱵᱟᱹᱱᱩᱜ ᱠᱷᱟᱹᱛᱤᱨ ᱛᱮ ᱟᱫᱚ ᱪᱟᱥ ᱠᱚᱫᱚ ᱵᱟᱝ ᱦᱩᱭᱩᱜ ᱜᱮᱭᱟ ᱾
ᱳ ᱟᱪᱪᱷᱟ ᱟᱪᱪᱷᱟ ᱦᱩᱸ
ᱦᱚᱭ ᱟᱯᱮ ᱫᱚ ᱛᱟᱦᱚᱞᱮ ᱱᱚᱣᱟ ᱦᱮᱸ ᱦᱮᱸ ᱫᱟᱜ ᱵᱟᱱᱠᱷᱟᱱ ᱛᱚ ᱪᱟᱥ ᱵᱟᱝ ᱜᱟᱱᱚᱜᱼᱟ ᱾ᱞᱟᱹᱭ ᱮᱫ ᱛᱟᱦᱮᱸᱱᱟ ᱟᱯᱮ ᱫᱚ ᱵᱤᱨ ᱫᱤᱥᱚᱢ ᱥᱮ ᱵᱟᱡᱟᱨ ᱫᱤᱥᱚᱢ ‍? ᱫᱤᱥᱚᱢ ᱠᱟᱱᱟ ᱞᱮ
ᱟᱞᱮ ᱫᱚ ᱱᱟᱝᱠᱷᱟᱱ ᱵᱤᱨ ᱫᱤᱥᱚᱢ ᱜᱮ ᱛᱟᱞᱮ᱾ ᱟᱨ ᱟᱯᱮᱭᱟᱜ ᱫᱚ?
ᱟᱞᱮ ᱦᱚᱸ ᱵᱤᱨ ᱫᱤᱥᱚᱢ ᱠᱟᱱ ᱜᱮᱭᱟᱞᱮ ᱦᱟᱸᱜ ᱵᱤᱨ ᱵᱚᱞᱛᱮ ᱚᱲᱟᱜ ᱠᱩᱰᱟᱹᱢ ᱠᱷᱚᱱ ᱜᱮ ᱵᱤᱨ ᱛᱟᱞᱮ ᱫᱚ᱾
ᱚ ᱟᱪᱪᱷᱟ, ᱦᱮᱻ
ᱟᱞᱮ ᱥᱮᱫ ᱫᱚ ᱦᱟᱸᱜ ᱱᱚᱣᱟ ᱯᱩᱴᱠᱟᱹ ᱠᱚ ᱮᱠᱷᱚᱱ ᱫᱚ ᱫᱚᱢᱮ ᱚᱢᱚᱱᱚᱜ ᱠᱟᱱᱟ ᱥᱮ ᱟᱯᱮ ᱥᱮᱫ ᱦᱚᱸ ᱯᱩᱴᱠᱟᱹ ᱠᱚ ᱚᱢᱚᱱᱚᱜ ᱵᱟᱲᱟᱜ ᱠᱟᱱ ᱜᱮᱭᱟ ᱥᱮ ᱵᱟᱝ?
ᱦᱮᱸ ᱯᱩᱴᱠᱟᱹ ᱠᱚᱫᱚ ᱩᱱᱟᱹᱜ ᱫᱚ, ᱚᱢᱚᱱ ᱫᱚ ᱚᱢᱚᱱᱚᱜ ᱠᱟᱱᱟ ᱡᱮᱢᱚᱱ ᱞᱟᱦᱟ ᱛᱮᱫᱚ ᱯᱨᱚᱪᱩᱨ ᱧᱮᱞᱚᱜ ᱛᱟᱦᱮᱸᱱ ᱥᱮ ᱢᱟᱱᱮ ᱞᱟᱦᱟ ᱛᱮ ᱫᱚ ᱩᱫᱽ ᱠᱚ ᱯᱩᱴᱠᱟᱹ ᱠᱚ ᱫᱚᱢᱮ ᱠᱚ ᱚᱢᱚᱱᱚᱜ ᱛᱟᱦᱮᱸᱱᱟ ᱱᱤᱭᱟᱹ ᱥᱤᱡᱤᱱ ᱫᱚ ᱧᱮᱞ ᱢᱮ ᱩᱫᱽ ᱯᱩᱴᱠᱟᱹ ᱨᱮᱱᱟᱜ ᱟᱹᱰᱤ ᱦᱟᱨ ᱟᱹᱰᱤ ᱠᱚᱢ ᱟᱠᱟᱱᱟ ᱩᱱᱟᱹᱜ ᱵᱟᱠᱚ ᱧᱟᱢᱚᱜᱼᱟ, ᱩᱫ ᱫᱚ ᱠᱟᱹᱴᱤᱡ ᱧᱟᱢᱚᱜ ᱾ ᱧᱮᱞ ᱠᱚᱣᱟᱢ ᱧᱮᱞ ᱧᱟᱢ ᱫᱟᱲᱮᱭ ᱟᱠᱚᱣᱟ᱾ ᱯᱩᱴᱠᱟᱹ ᱫᱚ ᱩᱱᱟᱹᱜ ᱵᱟᱝᱠᱚ ᱦᱩᱭᱩᱜ ᱠᱟᱱᱟ ᱪᱮᱫᱟᱜ ᱪᱮ ᱪᱮᱫ ᱠᱚ ᱦᱩᱭᱩᱜᱼᱟ ᱪᱮᱫᱟᱜ ᱥᱮ, ᱧᱮᱞ ᱢᱮ ᱫᱟᱨᱮ ᱠᱷᱚᱱᱟᱜ ᱡᱟᱦᱟᱸ ᱥᱟᱠᱟᱢ ᱧᱩᱨᱩᱜᱼᱟ ᱨᱚᱦᱚᱲ ᱥᱟᱠᱟᱢ ᱚᱱᱟ ᱫᱚ ᱨᱚᱦᱚᱲ ᱠᱟᱛᱮᱫ ᱧᱩᱨᱩᱜ ᱠᱟᱱᱟ ᱥᱮ ᱚᱱᱟ ᱥᱟᱠᱟᱢ ᱫᱚ ᱵᱤᱨ ᱠᱚ ᱟᱛᱟᱨᱟᱜ ᱠᱟᱱ ᱠᱷᱟᱱ ᱫᱚ ᱡᱷᱚᱛᱚ ᱥᱟᱠᱟᱢ ᱠᱚ ᱞᱚᱜ ᱠᱟᱱᱟ ᱯᱚᱦᱟ ᱫᱟᱨᱮ ᱠᱚ ᱜᱩᱡᱩᱜ ᱠᱟᱱᱟ, ᱡᱤᱭᱟᱹᱞᱤ ᱠᱚᱣᱟᱜ ᱡᱤᱣᱤ ᱪᱟᱞᱟᱜ ᱠᱟᱱᱟ ᱥᱮ ᱫᱤᱭᱮ ᱪᱤᱠᱟᱹᱛᱮ ᱩᱫ ᱫᱚ ᱦᱩᱭᱩᱜᱼᱟ ᱚᱱᱟ ᱥᱟᱠᱟᱢ ᱠᱚ᱾ ᱦᱮᱸ, ᱢᱟ ᱞᱟᱹᱭ ᱢᱮ
ᱞᱟᱹᱭ ᱮᱫᱟᱹᱧ ᱟᱞᱮ ᱥᱮᱫ ᱫᱚ ᱟᱨᱠᱤ ᱯᱩᱴᱠᱟᱹ ᱠᱚᱫᱚ ᱢᱳᱴᱟ-ᱢᱩᱴᱤ ᱵᱷᱟᱜᱮ ᱜᱮ ᱚᱢᱚᱱᱼᱚᱜ ᱠᱟᱱᱟ, ᱟᱨᱠᱤ ᱱᱚᱝᱠᱟ ᱵᱤᱨ ᱠᱚᱨᱮ ᱮᱴᱟᱜ ᱵᱤᱨ ᱠᱚᱨᱮ ᱧᱮᱞᱚᱜ ᱠᱟᱱ ᱜᱮᱭᱟ ᱥᱮᱸᱜᱮᱞ ᱠᱚᱠᱚ ᱫᱷᱚᱨᱟᱣᱼᱟᱜ ᱠᱟᱱᱟ, ᱢᱮᱱᱠᱷᱟᱱ ᱟᱞᱮ ᱫᱚ ᱦᱟᱸᱜ ᱱᱚᱝᱠᱟ ᱞᱮᱠᱟ ᱵᱟᱝᱞᱮ ᱫᱷᱚᱨᱟᱣ ᱰᱚ ᱠᱚ ᱛ ᱢᱳᱴᱟ-ᱢᱩᱴᱤ ᱩᱫᱽ ᱠᱚᱫᱚ ᱵᱷᱟᱜᱮ ᱜᱮ ᱚᱢᱚᱱᱚᱜ ᱠᱟᱱᱟ᱾
ᱚ ᱟᱪᱪᱷᱟ, ᱦᱮᱸ ᱢᱟᱱᱮ ᱥᱟᱠᱟᱢ ᱥᱮᱭᱟᱜ ᱠᱟᱱᱟ ᱛᱚ ᱚᱸᱰᱮ ᱠᱷᱚᱱᱟᱜ ᱜᱮ ᱱᱟᱝᱠᱷᱟᱱ ᱩᱫᱽ ᱯᱩᱴᱠᱟᱹ ᱠᱚᱫᱚ ᱠᱚ ᱡᱟᱱᱟᱢᱚᱜᱼᱟ ᱛᱟᱦᱚᱞᱮ ᱟᱯᱮ ᱴᱷᱮᱡ ᱟᱯᱮ ᱥᱮᱫ ᱫᱚ ᱴᱷᱤᱠ ᱜᱮᱠᱚ ᱢᱮᱱᱠᱷᱟᱱ ᱧᱟᱢᱚᱜ ᱠᱟᱱ ᱜᱮᱭᱟ ᱠᱚ᱾
ᱯᱟᱞᱮᱫ ᱧᱩᱛᱩᱢ ᱵᱤᱱ ᱵᱟᱲᱟᱭ ᱜᱮᱭᱟ?
ᱦᱮᱸ ᱢᱚᱛᱟᱢ ᱩᱫ, ᱯᱟᱴᱠᱟ ᱩᱫ ᱪᱮ ᱩᱫ ᱠᱚᱫᱚ ᱴᱷᱤᱠ ᱥᱤᱛᱟᱹᱭ ᱩᱜ ᱠᱚᱫᱚ ᱧᱩᱛᱩᱢ ᱵᱟᱹᱞᱤᱧ ᱵᱟᱰᱟᱭᱟ, ᱟᱨ ᱟᱹᱵᱤᱱ ᱫᱚ‍?
ᱟᱹᱞᱤᱧ ᱦᱚᱸ ᱧᱩᱛᱩᱢ ᱠᱚᱫᱚ ᱦᱟᱸᱜ ᱚᱱᱠᱟ ᱫᱚ ᱵᱟᱲᱟᱭ ᱵᱟᱹᱱᱩᱜ ᱟᱠᱟᱫᱟ, ᱢᱮᱱᱠᱷᱟᱱ ᱱᱤᱛᱚᱜ ᱚᱠᱛᱚ ᱨᱮᱫᱚ ᱱᱟᱢ ᱯᱩᱴᱠᱟᱹ ᱩᱜ ᱥᱟᱶᱛᱮ ᱚᱱᱟ ᱵᱩᱱᱩᱢ ᱩᱫᱽ ᱚᱸᱰᱮ ᱦᱩᱰᱤᱧ ᱦᱩᱰᱤᱧ ᱩᱫᱽ ᱠᱚᱜᱮ ᱚᱢᱚᱱ ᱵᱟᱲᱟᱜ ᱠᱟᱱᱟ᱾
ᱚ ᱟᱪᱪᱷᱟ, ᱮᱸ ᱦᱮᱸ ᱦᱮᱸ᱾
ᱦᱳᱭ᱾
ᱥᱟᱶᱛᱮ ᱡᱟᱦᱟᱸ ᱱᱚᱣᱟ ᱟᱯᱮ ᱥᱮᱫ ᱵᱤᱨ ᱢᱮᱱᱟᱜ ᱟᱠᱟᱫᱟ ᱛᱚ ᱟᱨ ᱱᱚᱣᱟ ᱵᱤᱨ ᱨᱮᱫᱚ ᱪᱮᱫ ᱫᱟᱨᱮ ᱠᱚ ᱟᱲ ᱟᱨᱠᱤ ᱢᱮᱱᱟᱜ ᱛᱟᱯᱮᱭᱟ ᱵᱟᱹᱲᱛᱤ‍?
ᱦᱩᱸ ᱟᱞᱮ ᱵᱤᱨ ᱥᱮᱫ ᱫᱚ ᱱᱟᱠᱷᱟᱱ ᱫᱟᱨᱮ ᱠᱚᱫᱚ ᱥᱟᱨᱡᱚᱢ ᱫᱟᱨᱮ ᱛᱟᱦᱮᱱ ᱜᱮ ᱚᱰᱮ ᱜᱮ ᱢᱟᱱᱮ ᱵᱷᱳᱱᱰᱨᱚ ᱫᱟᱨᱮ ᱠᱚ᱾ ᱛᱮᱨᱮᱞ ᱫᱟᱨᱮ ᱠᱚ ᱟᱹᱰᱤ ᱠᱤᱪᱷᱩ ᱫᱟᱨᱮ ᱢᱮᱱᱟᱜᱼᱟ, ᱡᱷᱚᱛᱚ ᱫᱟᱨᱮ ᱨᱮᱱᱟᱜ ᱧᱩᱛᱩᱢ ᱫᱚ ᱞᱟᱹᱭ ᱥᱚᱢᱵᱷᱚᱵ ᱵᱟᱝ ᱠᱟᱱᱟ᱾
ᱚ ᱟᱪᱪᱷᱟ, ᱟᱪᱪᱷᱟ, ᱱᱚᱣᱟ ᱟᱨ ᱱᱚᱣᱟ ᱥᱟᱨᱡᱚᱢ ᱫᱟᱨᱮ ᱧᱮᱞᱚᱜ ᱠᱟᱱ ᱜᱮᱭᱟ?
ᱦᱮᱸ, ᱟᱞᱮ ᱫᱚ ᱥᱟᱨᱡᱚᱢ ᱵᱤᱨ ᱜᱮ ᱛᱟᱞᱮ᱾
ᱚ ᱟᱪᱪᱷᱟ᱾ ᱟᱞᱮ ᱫᱚ ᱱᱚᱣᱟ ᱥᱟᱨᱡᱚᱢ ᱱᱚᱣᱟ ᱥᱟᱨᱡᱚᱢ ᱚᱱᱟ ᱤᱭᱟᱹ ᱛᱮ ᱠᱚ ᱟᱞᱮ ᱥᱮᱫ ᱫᱚ ᱚᱱᱟ ᱫᱷᱩᱲᱟᱹ ᱠᱚ ᱫᱚᱢᱮ ᱠᱚ ᱵᱮᱱᱟᱣ ᱜᱮᱭᱟ᱾ ᱛᱚ ᱟᱯᱮ ᱥᱮ ᱱᱚᱣᱟ ᱫᱷᱩᱲᱟᱹ ᱠᱚ ᱵᱮᱱᱟᱣ ᱜᱮᱭᱟ?
ᱤᱭᱟᱹ ᱵᱟᱝᱟ ᱟᱞᱮ ᱥᱮᱡ ᱫᱚ ᱵᱟᱠᱚ ᱵᱮᱱᱟᱣ ᱜᱮᱭᱟ ᱫᱷᱩᱲᱟᱹ ᱠᱚᱫᱚ᱾ ᱤᱧ ᱥᱟᱨᱡᱚᱢ ᱫᱟᱨᱮ ᱠᱷᱚ ᱩᱱᱟᱹᱜ ᱫᱷᱩᱲᱟᱹ ᱠᱚᱫᱚ ᱵᱟᱠᱚ ᱵᱮᱱᱟᱣ ᱜᱮᱭᱟ ᱵᱚᱱᱮ ᱫᱚ᱾ ᱢᱟᱱᱮ ᱟᱪᱪᱷᱟ ᱫᱷᱩᱨᱟᱹ ᱯᱮ ᱵᱮᱱᱟᱣ ᱫᱷᱩᱨᱟᱹ ᱵᱮᱱᱟᱣ ᱨᱮᱱᱟᱜ ᱯᱨᱚᱥᱮᱥ ᱫᱚ ᱪᱮᱜ ᱞᱮᱠᱟ? ᱥᱟᱨᱡᱚᱢ ᱫᱟᱨᱮ ᱨᱮ ᱴᱷᱤᱠ᱾
ᱤ ᱫᱚ ᱟᱨᱠᱤ ᱚᱱᱟ ᱥᱟᱨᱡᱚᱢ ᱚᱱᱟ ᱟ ᱨᱟᱥᱟ ᱠᱷᱚᱱᱟᱜ ᱜᱮ ᱚᱱᱟ ᱡᱟᱦᱟᱸ ᱳᱰᱳ ᱠᱚᱜ ᱜᱮᱭᱟ ᱚᱸᱰᱟ ᱠᱷᱚᱱ ᱜᱮ ᱦᱟᱸᱜ ᱫᱷᱩᱲᱟᱹ ᱫᱚ ᱦᱟᱸᱜ ᱵᱮᱱᱟᱣ ᱜᱮᱭᱟ ᱞᱮ᱾
ᱚ ᱟᱪᱪᱷᱟ, ᱚᱸ᱾ ᱢᱟᱱᱮ ᱚᱱᱟ ᱤᱭᱟᱹ ᱥᱟᱨᱡᱚᱢ ᱫᱟᱨᱮ ᱠᱚ ᱢᱟᱜᱟ ᱦᱮᱸᱥᱮ ᱢᱟᱱᱮ ᱪᱷᱟᱞ ᱠᱚ ᱪᱷᱩᱞᱟᱹᱣᱟ᱾
ᱦᱮᱸ, ᱦᱮᱸ, ᱦᱮᱸ, ᱦᱮᱸ᱾
ᱫᱤᱭᱮ ᱚᱸᱰᱮ ᱠᱷᱚᱱᱟᱜ ᱢᱤᱜ ᱥᱚᱯᱛᱟ ᱜᱟᱱ ᱯᱚᱨ ᱟᱵᱟᱨ ᱠᱚ ᱪᱷᱟᱨᱟ ᱟᱹᱜᱩᱭᱟ ᱡᱟᱦᱟᱸ ᱫᱷᱩᱲᱟᱹ ᱠᱚ ᱛᱟᱦᱮᱱᱟ ᱚᱱᱟ᱾
ᱦᱳᱭ, ᱦᱳᱭ, ᱟᱫᱚᱢᱟᱜ ᱫᱚ ᱦᱟᱸᱜ ᱟᱡ ᱛᱮᱜᱮ ᱩᱰᱩᱠ ᱠᱟᱜ ᱜᱮᱭᱟ ᱟᱨ ᱵᱟᱠᱷᱟᱱ ᱫᱚ ᱚᱱᱮ ᱚᱱᱠᱟ ᱪᱷᱟᱞ ᱠᱮᱛᱮᱜ ᱚᱱᱠᱟ ᱜᱮ᱾ ᱪᱮᱜᱠᱟ ᱵᱮᱱ ᱞᱟᱹᱭ ᱠᱮᱜᱼᱟ᱾
ᱦᱩᱸᱻ᱾
ᱟ ᱱᱚᱣᱟ ᱥᱟᱨᱡᱚᱢ ᱡᱚ ᱟᱨᱠᱤ ᱪᱤᱜ ᱠᱟᱹᱢᱤ ᱠᱚᱨᱮ ᱮᱢᱟᱭ ᱱᱚᱝᱠᱟ ᱞᱮᱠᱟ ᱵᱟᱰᱟᱭ ᱢᱮᱱᱟᱜ ᱟᱠᱟᱜᱼᱟ?
ᱥᱟᱨᱡᱚᱢ ᱡᱚ᱾
ᱦᱚ
ᱟᱹ ᱥᱟᱨᱡᱚᱢ ᱡᱚ ᱫᱚ ᱢᱟᱱᱮ ᱟᱵᱚ ᱫᱚ ᱟᱞᱮ ᱫᱚᱞᱮ ᱪᱤᱠᱟᱹᱭ ᱜᱮᱭᱟ ᱥᱟᱨᱡᱚᱢ ᱡᱚ ᱡᱚᱠᱷᱚᱱ ᱢᱟᱱᱮ ᱧᱩᱨᱦᱩᱜᱼᱟ᱾ ᱫᱮ ᱦᱟᱞᱟᱝ ᱟᱹᱜᱩ ᱠᱟᱛᱮ ᱚᱱᱟ ᱨᱟᱯᱟᱜ ᱠᱟ ᱛᱮ ᱱᱟᱠᱷᱟᱱ ᱫᱟᱹᱞᱟ ᱠᱩ ᱫᱟᱹᱞ ᱠᱟᱛᱮ ᱟᱠᱷᱨᱤᱧ ᱠᱟᱛᱮ ᱱᱟᱜᱠᱷᱟᱱ ᱵᱩᱞᱩᱝ ᱠᱚ ᱟᱹᱰᱤ ᱠᱤᱪᱷᱩ ᱠᱚ ᱵᱚᱫᱚᱞᱟ ᱚᱱᱟ ᱠᱚᱜᱮ ᱤᱧ ᱫᱩᱧ ᱵᱟᱲ ᱱᱚᱣᱟ ᱥᱟᱨᱡᱚᱢ ᱠᱷᱚᱱᱟᱜ ᱡᱟᱝ ᱨᱮᱱᱟᱜ ᱠᱟᱹᱢᱤ ᱥᱟᱨᱡᱚᱢ ᱡᱚ
ᱛᱮ ᱟᱹᱞᱤᱧ ᱨᱟᱱ ᱞᱮᱠᱟᱭ ᱠᱟᱹᱢᱤ ᱛᱮ ᱨᱟᱱ ᱢᱟᱱᱮ ᱥᱤᱢ, ᱥᱩᱠᱨᱤ ᱠᱩ ᱵᱷᱤᱰᱤ ᱠᱩ ᱡᱩᱫᱤ ᱞᱟᱡ ᱠᱚ ᱵᱟᱹᱲᱤᱪᱚᱜ ᱛᱟᱠᱚᱣᱟ
ᱦᱮᱸᱻ᱾
ᱛᱟᱦᱚᱞᱮ ᱠᱷᱟᱱ ᱫᱚ ᱱᱚᱣᱟ ᱦᱟᱸᱜ ᱞᱮ ᱡᱚᱢ ᱪᱩ ᱠᱩᱣᱟ᱾
ᱚ ᱟᱪᱪᱷᱟ, ᱟᱸ᱾ ᱦᱮᱸ ᱦᱮᱸ ᱡᱚᱢ ᱵᱟᱰᱟᱭᱟ ᱡᱚ ᱠᱚᱫᱚ ᱟᱹᱰᱤ ᱠᱤᱪᱷᱩ ᱟᱹᱰᱤ ᱦᱚᱨ ᱟᱹᱰᱤ ᱨᱚᱠᱚᱢ ᱨᱟᱱ ᱠᱚ ᱵᱟᱨᱟᱭᱟᱠᱚ ᱛᱚ, ᱟᱫᱚ ᱚᱱᱟᱛᱮᱸ ᱩᱱᱟᱹᱜ ᱫᱚ ᱤᱧ ᱫᱚ ᱵᱟᱹᱧ ᱵᱟᱲᱟᱭᱟ ᱛᱚ
ᱥᱚᱥᱚ ᱱᱚᱣᱟ ᱥᱚᱥᱚ ᱫᱟᱨᱮ ᱢᱮᱱᱟᱜ ᱠᱟᱫᱟ᱾
ᱦᱮᱸ ᱟᱞᱮ ᱥᱮ ᱦᱚᱸ ᱥᱚᱥᱚ ᱫᱟᱨᱮ ᱫᱚ ᱢᱮᱱᱟᱜ ᱫᱚ ᱢᱮᱱᱟᱜᱼᱟ᱾
ᱱᱚᱣᱟ ᱥᱚᱥᱚ ᱡᱚ ᱟᱨᱠᱤ ᱚᱱᱟ ᱪᱤ ᱠᱟᱹᱢᱤ ᱠᱚᱨᱮ ᱞᱟᱜᱟᱣ ᱵᱤᱱ ᱧᱮᱞ ᱠᱟᱜ ᱠᱚᱣᱟ ᱱᱚᱝᱠᱟ ᱵᱟᱰᱟᱭ ᱢᱮᱱᱟᱜ ᱠᱟᱫᱟ᱾
ᱥᱚᱥᱚ ᱡᱚ ᱡᱟᱝ ᱠᱚᱫᱚ ᱚᱱᱟ ᱠᱚᱫᱚ ᱤᱧ ᱧᱮᱞ ᱠᱟᱜ ᱠᱚᱣᱟᱹᱧ ᱢᱟᱱᱮ ᱡᱚᱠᱷᱚᱱ ᱰᱟᱺᱝᱨᱤ ᱠᱚ ᱦᱚᱨᱟ ᱚᱱᱟ ᱠᱚᱜᱮᱧ ᱧᱮᱞᱫᱟ ᱵᱮᱥᱤ ᱠᱟᱹᱢᱤ ᱫᱚ ᱢᱟ ᱵᱟᱹᱧ ᱧᱮᱞ ᱫᱟ ᱥᱚᱥ
ᱡᱮᱢᱚᱱ ᱡᱟᱦᱟᱸᱭ ᱛᱤ ᱠᱩ ᱛᱤ ᱡᱟᱸᱜᱟ ᱠᱚ ᱨᱟᱹᱯᱩᱫᱚᱜ ᱛᱟᱠᱚᱣᱟ ᱥᱮ ᱢᱤᱸᱦᱩ ᱠᱚᱠᱚ ᱦᱚᱯᱚᱱᱚᱜᱼᱟ ᱛᱚᱠᱷᱚᱱ ᱜᱮ ᱱᱚᱝᱠᱟ ᱞᱮᱠᱟ ᱛᱚᱞ ᱠᱟᱜ ᱛᱚᱞ ᱵᱟᱲᱟ ᱵᱤᱱ ᱧᱮᱞ ᱠᱟᱜ ᱠᱚ ᱢᱮᱱᱠᱷᱟᱱ ᱪᱮᱫ ᱠᱷᱟᱹᱛᱤᱨ ᱱᱚᱣᱟ ᱵᱟᱰᱟᱭ ᱢᱮᱱᱟ ᱠᱟᱫᱟ ᱥᱮ ᱵᱟᱝ
ᱵᱟᱝᱟ ᱢᱟᱱᱮ ᱤᱧ ᱡᱚᱠᱷᱚᱱ ᱚᱱᱠᱟ ᱞᱟᱹᱭ ᱠᱮᱫᱟᱢ ᱢᱮᱸᱦᱩ ᱠᱚᱠᱚ ᱛᱚ ᱩᱱ ᱫᱚ ᱡᱮᱢᱚᱱ ᱱᱚᱡᱚᱨ ᱟᱞᱚ ᱞᱟᱜᱟᱜ ᱢᱟ ᱚᱱᱟ᱾ ᱛᱤᱥ ᱛᱮᱜᱮ ᱠᱚ ᱦᱚᱲᱚᱜᱼᱟ ᱤᱧ ᱫᱚ ᱱᱚᱣᱟ ᱜᱤᱧ ᱵᱟᱲᱟᱭᱟ᱾
ᱦᱮᱸ ᱦᱮᱸ ᱦᱮᱸ ᱟᱞᱤᱧ ᱦᱚᱸ ᱚᱱᱟ ᱜᱮᱞᱤᱧ ᱵᱟᱲᱟᱭᱟ ᱚᱱᱟ ᱜᱮᱠᱚ ᱢᱟᱱᱮ ᱦᱚᱲ ᱴᱷᱮᱡ ᱠᱷᱚᱱ ᱞᱤᱧ ᱟᱸᱡᱚᱢ ᱠᱟᱫᱟ ᱠᱤ ᱱᱚᱡᱚᱨ ᱠᱚ ᱵᱟᱝ ᱞᱟᱜᱟᱜ ᱢᱟ᱾ ᱱᱚᱣᱟ ᱠᱷᱟᱹᱛᱤᱨ ᱜᱮᱠᱚ ᱦᱚᱨᱚᱜ ᱟᱠᱚᱣᱟ ᱢᱮᱱᱫᱟ
ᱦᱳᱭ ᱦᱳᱭ ᱫᱤᱭᱮ ᱟᱯᱮ ᱥᱮᱫ ᱫᱚ ᱥᱚᱥᱚ ᱫᱟᱨᱮ ᱠᱚᱫᱚ ᱢᱮᱱᱟᱜ ᱜᱮᱭᱟ ᱦᱳᱭᱛᱚ ᱥᱮ ᱵᱟᱹᱱᱩᱜᱼᱟ?
ᱦᱮᱸ ᱟᱞᱮ ᱥᱮᱫ ᱥᱚᱥᱚ ᱫᱟᱨᱮ ᱫᱚ ᱦᱟᱸᱜ ᱵᱤᱨ ᱨᱮᱫᱚ ᱦᱟᱸᱜ ᱵᱟᱹᱱᱩᱜ ᱟᱠᱟᱫ ᱛᱟᱞᱮᱭᱟ ᱢᱮᱱᱠᱷᱟᱱ ᱱᱚᱣᱟ ᱵᱟᱲᱜᱮ ᱫᱷᱟᱨᱮ ᱠᱚᱨᱮ ᱫᱚ ᱢᱮᱱᱟᱜ ᱛᱟᱞᱮ ᱜᱮᱭᱟ ᱢᱤᱫ ᱵᱟᱨᱭᱟ᱾
ᱚ ᱛᱟᱦᱚᱞᱮ ᱥᱚᱥᱚ ᱡᱟᱝ ᱥᱚᱥᱚ ᱠᱚᱫᱚᱢ ᱡᱚᱢ ᱵᱟᱲᱟ ᱟᱠᱟᱜ ᱜᱮᱭᱟ ᱱᱟᱜ ᱠᱷᱟᱱ?
ᱦᱮᱸ ᱦᱮᱸ ᱥᱚᱥᱚ ᱦᱚᱸ ᱡᱚᱢ ᱵᱟᱲᱟ ᱦᱩᱭᱩ ᱟᱠᱟᱱᱟ᱾ ᱟᱨ ᱠᱚ ᱞᱟᱹᱭᱟ ᱟᱨᱠ ᱠᱤ ᱤᱧ ᱫᱚ ᱦᱟᱸᱜ ᱚᱱᱟ ᱥᱚᱥᱚ ᱛᱮ ᱡᱩᱫᱤ ᱪᱮᱫᱠᱟ ᱨᱟᱥᱟ ᱠᱚᱢ ᱞᱟᱴᱷᱟ ᱦᱚᱪᱚᱼᱟ ᱪᱚ ᱠᱷᱚᱫᱟ ᱞᱮᱠᱟᱭ ᱠᱟᱹᱢᱤᱭᱟ᱾
ᱦᱩᱸ ᱠᱷᱚᱫᱟ ᱞᱮᱠᱟ ᱫᱚ ᱤᱧ ᱫᱚ ᱵᱟᱹᱧ ᱵᱟᱲᱟᱭᱟ ᱤᱧ ᱫᱚ ᱡᱟᱦᱟᱸ ᱥᱚᱲᱥᱚ ᱡᱟᱦᱟᱸ ᱮᱱᱮ ᱦᱮᱱᱫᱮᱭᱟᱜ ᱚᱝᱥᱚ ᱚᱱᱟ ᱡᱩᱫᱤ ᱡᱟᱦᱟᱱᱟᱜ ᱦᱚᱲᱢᱚ ᱠᱚᱨᱮ ᱵᱟ ᱛᱤ ᱠᱚᱨᱮ ᱵᱟ ᱡᱟᱦᱟᱸ ᱨᱮᱜᱮ ᱞᱟᱴᱷᱟᱜ ᱢᱮᱭᱟ ᱛᱟᱦᱚᱞᱮ ᱚᱸᱰᱮ ᱜᱷᱟᱜ ᱟ ᱛᱚ᱾ ᱞᱟᱹᱭ ᱟᱸᱡᱚᱢ ᱠᱟᱜ ᱠᱚᱣᱟ ᱱᱚᱣᱟ ᱫᱚ ᱥᱟᱹᱨᱤ ᱜᱮ
ᱥᱟᱹᱨᱤ ᱜᱮ ᱜᱷᱟ ᱵᱚᱞ ᱛᱮᱫᱚ ᱜᱷᱟᱜ ᱜᱮᱭᱟ ᱫᱤᱭᱮ ᱯᱚᱨ ᱢᱟᱱᱮ ᱡᱟᱦᱟᱸ ᱡᱩᱫᱤ ᱟᱸᱡᱚᱢ ᱵᱟᱲᱟ ᱠᱚᱜ ᱚᱱᱟ ᱫᱚ ᱫᱤ ᱧᱩᱛᱩᱢ ᱚᱞᱟ ᱵᱟᱝ ᱛᱚ ᱠᱷᱚᱫᱟ ᱞᱮᱠᱟ ᱪᱮᱫ ᱠᱟ ᱟᱢᱫᱟ ᱫᱤᱱ ᱛᱟᱦᱮᱱ ᱜᱮᱭᱟ ᱚᱱᱠᱟ ᱜᱮ ᱛᱟᱦᱮᱱ ᱜᱮᱭᱟ ᱢᱮᱱᱛᱮ᱾ ᱛᱚ ᱡᱩᱫᱤᱭᱳ ᱚᱞ ᱵᱟᱲᱟ ᱵᱟᱝ ᱦᱩᱭ ᱟᱠᱟᱱᱟ ᱱᱚᱝᱠᱟ ᱞᱮᱠᱟ ᱢᱮᱱᱠᱷᱟᱱ ᱟᱸᱡᱚᱢ ᱵᱟᱲᱟ ᱦᱩᱭᱩ ᱟᱠᱟᱱᱟ᱾
ᱦᱳᱭ ᱦᱳᱭ ᱦᱳᱭ
ᱟᱨ ᱱᱚᱝᱠᱟ ᱛᱟᱦᱚᱞᱮ ᱵᱤᱨ ᱨᱮ ᱡᱚ ᱵᱤᱞᱤ ᱫᱟᱨᱮ ᱠᱚ ᱪᱮᱫ ᱠᱚ ᱢᱮᱱᱟᱜ ᱛᱟᱯᱮᱭᱟ‍?
ᱤᱧ ᱦᱚᱧ ᱟᱸᱡᱚᱢ ᱵᱟᱲᱟ ᱠᱟᱜ ᱜᱮᱭᱟ ᱥᱚᱥᱚ ᱱᱚᱣᱟ ᱠᱚᱫᱚ ᱦᱩᱭᱩᱜ ᱠᱟᱱᱟ ᱛᱤᱨᱤᱞ, ᱛᱟᱨᱟᱨ ᱢᱮᱨᱞᱮᱡᱽ ᱟᱨ ᱟ-ᱯᱮᱭᱟᱜ ᱫᱚ? ᱦᱮᱞᱳ ᱦᱩᱸ ᱦᱟᱞᱳ